ᱦᱮᱸ ᱡᱚᱦᱟᱨ ᱜᱮ ᱜᱚᱝᱠᱮ
ᱦᱳᱭ ᱡᱚᱦᱟᱨ ᱜᱮ ᱜᱚᱝᱠᱮ ᱢᱤᱫᱴᱮᱡ ᱠᱩᱠᱞᱤ ᱞᱤᱧ ᱫᱚᱦᱚᱭᱮᱜᱼᱟ ᱞᱤᱧ ᱦᱳᱭ. ᱟᱪᱪᱷᱟ ᱟᱵᱚ ᱥᱟᱱᱛᱟᱲ ᱥᱚᱢᱟᱡᱽ ᱨᱮ ᱤᱭᱟᱹ ᱟᱞᱤᱧ ᱞᱤᱧ ᱧᱮᱞᱮᱫᱼᱟ ᱞᱤᱧ ᱡᱮ ᱥᱤᱪᱱᱟᱹᱛ ᱥᱮ ᱥᱤ ᱼᱼ ᱥᱤᱠᱠᱷᱟ ᱦᱟᱛᱟᱣ ᱞᱟᱹᱜᱤᱫ ᱟᱹᱰᱤ ᱢᱟᱨᱟᱝ ᱡᱟᱹᱨᱩᱲᱟᱜ ᱵᱚᱥᱛᱩ ᱠᱟᱱᱟ ᱟᱫᱚ ᱡᱟᱭᱜᱟ ᱡᱟᱭᱜᱟ ᱫᱚᱞᱤᱧ ᱧᱮᱞᱮᱫ ᱠᱚᱣᱟ ᱟᱵᱚᱨᱮᱱ ᱦᱚᱲ ᱵᱟᱝᱠᱚ ᱚᱞᱚᱜ ᱠᱟᱱᱟ ᱵᱟᱝᱠᱚ ᱯᱟᱲᱦᱟᱜ ᱠᱟᱱᱟ ᱟᱨ ᱡᱟᱭᱜᱟ ᱡᱟᱭᱜᱟ ᱨᱮᱠᱚ ᱞᱟᱹᱭᱮᱫᱼᱟ ᱠᱚ ᱟᱵᱚ ᱥᱟᱱᱛᱟᱲ ᱡᱟᱹᱛ ᱫᱚᱵᱚᱱ ᱨᱮᱸᱜᱮᱡ ᱜᱮᱭᱟᱵᱚᱱ ᱚᱱᱟᱛᱮ ᱵᱟᱠᱚ ᱚᱞ ᱯᱟᱲᱦᱟᱣ ᱫᱟᱲᱮᱭᱟᱜ ᱠᱟᱱᱟ ᱟᱨ ᱴᱟᱠᱟ ᱯᱚᱭᱥᱟ ᱵᱟᱹᱱᱩᱜ ᱟᱠᱟᱜᱼᱟ ᱟᱨ ᱚᱱᱟᱛᱮ ᱫᱤᱠᱩ ᱞᱮᱠᱟ ᱥᱮ ᱮᱴᱟᱜ ᱡᱟᱹᱛ ᱯᱚᱨ ᱡᱟᱹᱛ ᱞᱮᱠᱟᱱ ᱩᱱᱠᱩ ᱫᱚ ᱵᱟᱵᱚᱱ ᱠᱤᱥᱟᱹᱬ ᱫᱟᱲᱮᱭᱟᱜ ᱠᱟᱱᱟ ᱟᱫᱚ ᱱᱚᱣᱟ ᱠᱟᱛᱷᱟ ᱨᱮ ᱟᱵᱮᱱ ᱪᱮᱫ ᱵᱮᱱ ᱞᱟᱹᱭ ᱠᱮᱜᱼᱟ?
ᱦᱮᱸ ᱜᱚᱝᱠᱮ ᱱᱚᱣᱟ ᱠᱟᱛᱷᱟ ᱨᱮᱞᱤᱧ ᱞᱟᱹᱭᱟ ᱡᱮ ᱡᱟᱦᱟᱸ ᱠᱚ ᱞᱟᱹᱭ ᱫᱟᱵᱤᱱ ᱡᱮ ᱫᱤᱠᱩ ᱠᱚ ᱡᱟᱦᱟᱸᱭ ᱠᱚ ᱞᱟᱹᱭ ᱵᱟᱲᱟᱭᱮᱫᱟ ᱡᱮ ᱱᱚᱝᱠᱟ ᱼᱼ ᱵᱟᱝᱠᱚ ᱠᱤᱥᱟᱹᱬᱟ ᱵᱟᱝᱠᱚ ᱤᱭᱟᱹ ᱠᱤᱱᱛᱩ ᱚᱱᱟ ᱫᱚ ᱢᱟᱱᱮ ᱟᱡ ᱚᱱᱠᱟ ᱠᱚ ᱼᱼ ᱢᱚᱱᱮᱭᱮᱫᱟ ᱠᱤᱱᱛᱩ ᱟᱵᱚᱣᱟᱜ ᱡᱟᱦᱟᱸ ᱢᱚᱱᱮ ᱡᱳᱨ ᱫᱚ ᱟᱹᱰᱤ ᱜᱟᱱ ᱜᱮ ᱡᱩᱫᱤᱭᱳ ᱟᱵᱚᱣᱟᱜ ᱟᱨ ᱢᱟᱱᱮ ᱠᱤᱪᱷᱩ ᱟ ᱢᱟᱱᱮ ᱟᱨ ᱴᱟᱠᱟ ᱯᱚᱭᱥᱟ ᱫᱤᱠ ᱫᱤᱭᱟᱹ ᱠᱟᱹᱴᱤᱡ ᱮ ᱥᱚᱢᱚᱥᱟ ᱢᱮᱱᱟᱜ ᱛᱟᱵᱚᱱᱟ ᱞᱟᱦᱟ ᱞᱟᱦᱟᱛᱮ ᱦᱟᱯᱲᱟᱢ ᱠᱚ ᱠᱟᱹᱴᱤᱡ ᱵᱟᱝᱠᱚ ᱫᱚᱦᱚ ᱼᱼ ᱴᱚ ᱟᱠᱟᱫᱟ ᱱᱚᱣᱟ ᱫᱚ ᱥᱚᱢᱚᱥᱟ ᱢᱮᱱᱟᱜᱼᱟ ᱩᱱᱠᱩ ᱫᱤᱠᱩ ᱠᱚᱫᱚ ᱦᱟᱯᱲᱟᱢ ᱠᱚ ᱮ ᱢᱟᱱᱮ ᱫᱚᱦᱚᱴᱚᱜ ᱟᱠᱳᱭᱟᱠᱳ ᱜᱤᱫᱟᱹᱨ ᱜᱤᱫᱟᱹᱨ ᱢᱟᱱᱮ ᱚᱱᱠᱟ ᱫᱷᱟᱯ ᱠᱮ ᱫᱷᱟᱯ ᱦᱮᱸᱥᱮ ᱵᱟᱝ ᱟᱫᱚ ᱮ ᱠᱤᱱᱛᱩ ᱚᱱᱟᱜᱮ ᱟᱵᱚ ᱢᱟᱱᱮ ᱟᱵᱚ ᱧᱮᱞ ᱫᱚᱨᱠᱟᱨᱚᱜ ᱠᱟᱱᱟ ᱡᱮ ᱱᱚᱝᱠᱟ ᱞᱟᱹᱭ ᱫᱟᱠᱚ ᱟᱵᱚ ᱟᱵᱚ ᱛᱮᱯᱮ ᱥᱚᱪᱮᱛᱚᱱ ᱫᱚᱨᱠᱟᱨᱚᱜ ᱠᱟᱱᱟ ᱡᱮ ᱱᱚᱝᱠᱟ ᱫᱚ ᱪᱮᱫᱟᱜ ᱠᱚ ᱢᱮᱱᱼᱟ ᱠᱤᱱᱛᱩ ᱟᱵᱚᱣᱟᱜ ᱠᱤᱪᱷᱩ ᱠᱤᱪᱷᱩ ᱡᱟᱭᱜᱟ ᱚᱱᱠᱟ ᱜᱚᱝᱠᱮ ᱜᱚᱞᱛᱤ ᱢᱮᱱᱟᱜ ᱛᱟᱵᱚᱱᱟ ᱡᱮᱻᱮ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱢᱟᱱᱮ ᱵᱟᱵᱟ ᱛᱟᱠᱚ ᱢᱟᱱᱮ ᱵᱟᱝᱠᱚ ᱠᱩᱞ ᱠᱚᱣᱟ ᱦᱮᱸᱥᱮ ᱛᱟᱦᱚᱞᱮ ᱚᱱᱟ ᱫᱚ ᱮᱠᱫᱚᱢ ᱠᱳ. ᱞ ᱞᱟᱹᱠᱛᱤᱭᱟᱱ ᱠᱟᱱᱟ. ᱦᱮᱸ ᱟᱨ ᱜᱚᱝᱠᱮ ᱟᱵᱚ ᱛᱚ ᱮᱢᱱᱤ ᱛᱮᱜᱮ ᱼᱼ ᱛᱚ ᱠᱟᱹᱴᱤᱡ ᱫᱤᱠᱩ ᱯᱩᱥᱤ ᱠᱚᱛᱚ ᱠᱟᱹᱴᱤᱡ ᱟᱵᱚ ᱫᱚ ᱚᱱᱱᱚ ᱢᱮᱫ ᱛᱮ ᱠᱟᱹᱴᱤᱡ ᱠᱚ ᱧᱮᱞ ᱵᱚᱱᱟ ᱥᱮ ᱦᱮᱸ ᱦᱮᱸ
ᱦᱳᱭ ᱴᱷᱤᱠ ᱠᱟᱛᱷᱟ ᱜᱮ ᱟᱹᱞᱤᱧ ᱫᱚ ᱱᱚᱣᱟ ᱜᱮᱞᱤᱧ ᱢᱮᱱ ᱠᱮᱜᱼᱟ ᱞᱤᱧ ᱮ ᱟᱵᱚ ᱢᱟ ᱚᱭᱱᱚ ᱢᱮᱜ ᱛᱮᱜᱮ ᱧᱮᱞ ᱵᱚᱱᱟ ᱥᱮ ᱟᱫᱚ ᱚᱱᱟ ᱪᱮᱠᱟ ᱟᱹᱞᱤᱧ ᱫᱚᱞᱤᱧ ᱢᱮᱱᱟ ᱡᱟᱦᱟᱸ ᱛᱤᱱᱟᱹᱜ ᱦᱟᱯᱲᱟᱢ ᱠᱚᱠᱚ ᱥᱟᱨᱮᱡ ᱠᱚ ᱫᱚᱦᱚ ᱵᱟᱲᱟ ᱦᱚᱴᱚ ᱟᱠᱟᱜᱼᱟ ᱠᱚ ᱚᱱᱟ ᱠᱚ ᱚᱱᱟ ᱠᱚ ᱠᱚᱛᱮ ᱜᱮ ᱟᱵᱚ ᱟᱵᱚ ᱯᱟᱲᱦᱟᱜ ᱡᱳᱲᱩᱲ ᱟᱵᱚᱱᱟ ᱟᱨ ᱚᱞᱚᱜ ᱫᱚ ᱥᱮᱬᱟᱭ ᱡᱳᱲᱩᱲ ᱵᱚᱱᱟ ᱟᱵᱚ ᱛᱤᱦᱤᱧ ᱚᱞᱚᱜ ᱯᱟᱲᱦᱟᱜ ᱵᱟᱵᱚᱱ ᱥᱮᱬᱟ ᱞᱮᱠᱷᱟᱱ ᱫᱚ ᱵᱟᱰᱟᱭ ᱜᱮᱭᱟᱵᱚᱱ ᱢᱮᱸᱫ ᱛᱟᱦᱮᱱ ᱛᱟᱵᱚᱱ ᱨᱮᱦᱚᱸ ᱵᱚᱱ ᱠᱟᱬᱟ ᱜᱮᱭᱟᱵᱚᱼᱼ ᱚᱱ ᱚᱱᱟ ᱵᱚᱱ ᱞᱟᱹᱭ ᱦᱚᱪᱚᱭᱮᱫᱼᱟ ᱦᱮᱥᱮ ᱟᱫᱚ ᱛᱮ ᱚᱞᱚᱜ ᱯᱟᱲᱦᱟᱜ ᱠᱚᱫᱚ ᱛᱟᱦᱮᱱ ᱦᱩᱭᱩᱜ ᱜᱮ ᱡᱚᱨᱩᱲᱟ ᱟᱨ ᱡᱟᱦᱟᱸ ᱠᱤᱪᱷᱩ ᱠᱚ ᱢᱮᱱᱟᱠᱚ ᱮᱸ ᱟᱵᱚ ᱫᱚ ᱮᱴᱟᱜ ᱡᱟᱹᱛ ᱠᱷᱚᱱ ᱫᱚ ᱟᱵᱚ ᱫᱚ ᱵᱟᱵᱚᱱ ᱫᱟᱲᱮᱭᱟᱜᱼᱟ ᱵᱟᱝ ᱟᱵᱚ ᱟᱵᱚ ᱦᱚᱸ ᱫᱟᱲᱮᱜ ᱦᱚᱲ ᱠᱟᱱ ᱜᱮᱭᱟᱵᱩᱱ ᱟᱵᱚ ᱵᱚᱱ ᱫᱟᱲᱮᱜ ᱜᱮᱭᱟ ᱟᱫᱚ ᱦᱚᱲ ᱠᱚᱫᱚ ᱫᱤᱠᱮ ᱛᱩᱞᱩᱡ ᱚᱳᱭᱥᱮ ᱛᱮᱦᱚᱸ ᱵᱟᱠᱚ ᱯᱟᱲᱦᱟᱜ ᱜᱮᱭᱟ
ᱦᱮᱸ ᱦᱮᱸ ᱦᱮᱸ
ᱟᱨᱠᱚ ᱞᱟᱹᱭᱮᱫᱼᱟ ᱠᱚ ᱟᱞᱮ ᱫᱚ ᱨᱮᱸᱜᱮᱡ ᱜᱮᱭᱟᱞᱮ ᱜᱚᱝᱠᱮ ᱟᱵᱚᱣᱟᱜ ᱟᱵᱚ ᱥᱟᱱᱛᱟᱲ ᱥᱚᱢᱟᱡᱽ ᱨᱮᱱ ᱦᱚᱲ ᱢᱟ ᱡᱚᱛᱚ ᱡᱟᱹᱛᱤ ᱠᱷᱚᱱ ᱦᱚᱸ ᱡᱟᱜᱟ ᱡᱚᱢᱤ ᱫᱚ ᱰᱷᱮᱨ ᱜᱮ ᱛᱟᱦᱮᱱ ᱛᱟᱵᱚᱱᱟ ᱦᱳᱭ ᱥᱮ ᱟᱫᱚ ᱚᱱᱟ ᱟᱨᱠᱤ ᱪᱟᱥ ᱟᱵᱟᱫᱽ ᱠᱚ ᱦᱩᱭ ᱠᱟᱛᱮᱫ ᱢᱚᱸᱡᱽ ᱜᱮ ᱴᱟᱠᱟ ᱯᱚᱭᱥᱟ ᱠᱚ ᱤᱱᱠᱚᱢ ᱯᱮ ᱵᱤᱡᱽᱱᱮᱥ ᱠᱚ ᱞᱟᱜᱟᱣ ᱯᱮ ᱟᱫᱚ ᱯᱟᱭᱥᱟ ᱴᱟᱠᱟ ᱫᱚ ᱪᱮᱫᱟᱜ ᱵᱟᱭ ᱦᱤᱡᱩᱜᱼᱟᱭ
ᱦᱮᱸ ᱦᱮᱸ
ᱟᱵᱚᱨᱮᱱ ᱦᱚᱲ ᱫᱚ ᱫᱚᱢᱮ ᱦᱟᱺᱰᱤ ᱠᱚ ᱧᱩᱭ ᱫᱚ ᱯᱟᱹᱨᱣᱨᱟᱹ ᱠᱚ ᱧᱩᱭ ᱟᱫᱚ ᱠᱚ ᱵᱩᱞᱩᱜ ᱟᱠᱚ
ᱦᱮᱸ
ᱵᱟᱝ ᱢᱚᱸᱡᱽ ᱛᱟᱠᱚᱣᱟ᱾
ᱵᱟᱝ ᱢᱚᱡᱽ ᱛᱟᱠᱚᱣᱟ ᱟᱨ ᱜᱚᱢᱠᱮ ᱢᱤᱫᱴᱮᱱ ᱟᱡᱚᱢ ᱞᱟᱹᱭ ᱫᱟᱞᱤᱧ ᱢᱟᱱᱮ ᱚᱱᱮ ᱟᱵᱚᱨᱮᱱ ᱢᱟᱱᱮ ᱧᱮᱞᱵᱤᱱ ᱵᱟ ᱵᱟᱵᱟ ᱛᱟᱠᱚ ᱵᱟᱵᱟ ᱵᱚᱭᱮᱥ ᱛᱟᱠᱚ ᱜᱮ ᱛᱟᱦᱞᱮ ᱩᱱᱠᱩ ᱧᱮᱞ ᱢᱮ ᱮᱢᱚᱱ ᱯᱟᱹᱣᱨᱟᱹ ᱦᱟᱺᱰᱤ ᱠᱚᱠᱚ ᱧᱩᱭᱟ ᱚᱱᱟ ᱧᱮᱞ ᱢᱮ ᱮᱢᱚᱱ ᱮᱢᱚᱱ ᱡᱟᱭᱜᱟ ᱨᱮ ᱜᱤᱛᱤᱡ ᱠᱚᱜ-ᱟ ᱠᱚ
ᱦᱳᱭ ᱦᱳᱭ ᱦᱳᱭ ᱚᱱᱟ ᱠᱟᱹᱴᱤᱡ ᱜᱮ ᱵᱮᱵᱚᱦᱟᱨ ᱫᱚ ᱟᱹᱞᱤᱧ ᱫᱚ ᱵᱟᱹᱞᱤᱧ ᱠᱩᱥᱤ ᱛᱟᱠᱚᱣᱟ
ᱦᱮᱸ
ᱟᱨ ᱚᱱᱠᱟ ᱵᱟᱲᱟᱭ ᱠᱟᱱ ᱠᱷᱟᱹᱛᱤᱨ ᱛᱮᱜᱮ ᱯᱚᱭᱥᱟᱭ ᱟᱫᱟ ᱟᱨ ᱡᱚᱢ ᱚᱭ ᱟᱫᱟ ᱪᱮᱫ ᱠᱚᱭ ᱟᱫᱟ ᱵᱟᱭ ᱠᱟᱹᱢᱤᱭᱟ ᱠᱟᱹᱢᱤ ᱰᱷᱤᱞᱟᱹᱜᱼᱟ ᱛᱟᱦᱚᱞᱮ ᱚᱲᱟᱜ ᱨᱮᱫᱚ ᱚᱠᱚᱭ ᱠᱟᱹᱢᱤ ᱚᱲᱟᱜ ᱨᱮ ᱜᱚᱜᱚ ᱦᱚᱲ ᱠᱚ ᱛᱟᱦᱮᱱᱟ ᱥᱮ ᱩᱱᱠᱩ ᱫᱚ ᱵᱟᱠᱚ ᱠᱟᱹᱢᱤ ᱫᱟᱲᱮᱜᱭᱟᱜ ᱛᱟᱦᱮ ᱩᱱᱠᱩ ᱫᱚ ᱟᱢᱵᱚᱨ ᱵᱚᱨᱥᱟ ᱨᱮᱜᱮ ᱢᱮᱱᱟᱜ ᱠᱚᱣᱟ ᱟᱨ ᱟᱢ ᱫᱚ ᱟᱨ ᱮᱴᱟᱜ ᱦᱚᱲ ᱵᱷᱚᱨᱥᱟ ᱨᱮ ᱢᱮᱱᱟᱜ ᱢᱮᱭᱟ ᱦᱮᱸ ᱟᱫᱚ ᱥᱚᱝᱥᱟᱨ ᱫᱚ ᱥᱚᱝᱥᱟᱨ ᱯᱚᱛᱤ ᱪᱟᱞᱟᱜᱼᱟ ᱪᱤᱠᱟᱛᱮ
ᱦᱮᱸ ᱥᱮᱛᱚ ᱵᱟᱠᱷᱟᱡ ᱟᱨ ᱢᱤᱫᱴᱟᱝ ᱜᱚᱝᱠᱮ ᱧᱮᱞ ᱵᱤᱱ ᱟᱵᱚ ᱟᱵᱚ ᱢᱟᱱᱮ ᱥᱟᱱᱛᱟᱲ ᱨᱮᱱ ᱦᱚᱲ ᱜᱮ ᱢᱟᱱᱮ ᱧᱮᱞ ᱵᱤᱱ ᱟᱵᱚᱨᱮᱱ ᱫᱚ ᱵᱮᱥᱤᱨ ᱵᱷᱟᱜᱽ ᱜᱮ ᱜᱚᱜᱚ ᱛᱟᱠᱚ ᱜᱮ ᱠᱟᱹᱢᱤᱭᱟᱠᱚ ᱵᱮᱥᱤ ᱵᱟᱵᱟ ᱛᱟᱠᱚ ᱫᱚᱠᱚ ᱠᱤᱱᱛᱩ ᱚᱱᱠᱟ ᱞᱮᱠᱟ ᱫᱚ ᱵᱟᱝᱠᱚ ᱠᱟᱹᱢᱤᱭᱟ ᱟᱨ ᱚᱱᱱᱚ ᱤᱭᱟᱹ ᱧᱮᱞ ᱠᱚᱵᱤᱱ ᱦᱮᱸ ᱚᱱᱱᱚ ᱤᱭᱟᱹ ᱧᱮᱞ ᱠᱚᱵᱤᱱ ᱚᱸᱰᱮ ᱫᱚ ᱜᱚᱜᱚ ᱛᱟᱠᱚ ᱫᱚ ᱵᱟᱝᱠᱚ ᱠᱟᱹᱢᱤᱭᱟ ᱵᱟᱵᱟ ᱛᱟᱠᱚ ᱜᱮ ᱠᱚ ᱠᱟᱹᱢᱤᱭᱟ ᱦᱮᱸ ᱩᱱᱠᱩ ᱫᱚ ᱚᱲᱟᱜ ᱛᱮ ᱚᱲᱟᱜ ᱨᱮᱠᱚ ᱤᱥᱤᱱ ᱵᱟᱥᱟᱝᱼᱟ ᱠᱤᱱᱛᱩ ᱟᱵᱚᱨᱮᱱ ᱫᱚ ᱧᱮᱞ ᱢᱮ ᱮᱸ ᱜᱚᱜᱚ ᱛᱟᱠᱚ ᱫᱚ ᱤᱥᱤᱱ ᱵᱟ ᱤᱭᱟᱹ ᱠᱟᱹᱢᱤᱭ ᱛᱟᱠᱚ ᱤᱭᱟᱹ ᱢᱟᱱᱮ ᱢᱟᱴ ᱠᱟᱹᱢᱤ ᱦᱚᱲᱟᱜ ᱢᱩᱱᱤᱥ ᱠᱟᱹᱢᱤ ᱟᱨ ᱵᱟᱵᱟ ᱛᱟᱠᱚ ᱫᱚ ᱧᱮᱞ ᱢᱮ ᱯᱟᱹᱣᱨᱟᱹ ᱦᱟᱺᱰᱤ ᱜᱮᱠᱚ ᱧᱩ ᱵᱟᱲᱟᱭᱮᱫᱟ ᱦᱮᱸ ᱥᱮ ᱵᱟᱝ
ᱦᱳᱭ ᱟᱨ ᱟᱵᱩᱨᱮᱱ ᱦᱚᱲ ᱢᱟ ᱟᱵᱚᱨᱮᱱ ᱦᱚᱲ ᱢᱟ ᱠᱷᱟᱹᱞᱤ ᱜᱚᱜᱚ ᱛᱟᱠᱚ ᱠᱚ ᱱᱟᱞᱦᱟ ᱦᱚᱡᱚ ᱠᱚᱣᱟᱠᱩ ᱠᱟᱹᱢᱤᱭᱟᱠᱚ ᱩᱱᱠᱩᱜᱮ ᱩᱱᱠᱩ ᱜᱮ ᱯᱟᱭᱥᱟ ᱠᱚ ᱟᱹᱜᱩᱭᱟᱠᱚ ᱚᱲᱟᱜ ᱨᱮ ᱫᱚᱦᱚᱭᱟ ᱚᱱᱟ ᱯᱚᱭᱥᱟ ᱫᱚ ᱵᱟᱵᱟ ᱛᱟᱠᱚ ᱫᱚ ᱠᱩᱢᱵᱽᱲᱩᱭᱟᱠᱚ ᱠᱩᱢᱵᱽᱲᱩ ᱠᱟᱛᱮ ᱦᱟᱺᱰᱤ ᱠᱚ ᱧᱩᱭᱟ ᱟᱫᱚ ᱟᱠᱚ ᱜᱤ ᱟᱠᱚ ᱜᱮᱠᱚ ᱠᱮᱭᱟᱨᱟ ᱡᱚᱝᱟᱱᱟ ᱡᱮ ᱵᱟᱵᱟ ᱦᱚᱲ ᱦᱟᱺᱰᱤ ᱧᱩᱭᱮᱫᱟ ᱜᱚᱜᱚ ᱦᱚᱲᱮ ᱠᱟᱢᱟᱣᱫᱟ ᱟᱠᱩ ᱧᱮᱞ ᱵᱟᱲᱟᱜ ᱛᱮᱜᱮ ᱥᱚᱢᱚᱭ ᱫᱚ ᱯᱟᱨᱚᱢᱚᱜ ᱠᱟᱱᱟ ᱟᱫᱚ ᱜᱤᱫᱽᱨᱟᱹ ᱠᱚ ᱯᱟᱲᱦᱟᱣ ᱦᱚᱪᱚ ᱠᱚᱣᱟ ᱜᱤᱫᱽᱨᱟᱹ ᱠᱚ ᱜᱟᱭᱤᱰ ᱠᱚᱣᱟ ᱫᱚ ᱛᱤᱱ ᱥᱩᱢᱚᱭ ᱚᱱᱟᱛᱮ ᱚᱱᱟ ᱫᱚ ᱵᱟᱝᱠᱩ ᱰᱟᱭᱨᱮᱠᱴ ᱰᱷᱤᱞᱟᱹᱣ ᱰᱟᱭᱨᱮᱠ ᱰᱷᱤᱞᱟᱹᱣ ᱠᱟᱱ ᱛᱟᱠᱚᱣᱟ ᱰᱷᱤᱞᱟᱹᱣ ᱞᱮᱱᱠᱷᱟᱱ ᱫᱚ ᱩᱱᱠᱩ ᱜᱤᱫᱽᱨᱟᱹ ᱫᱚ ᱪᱮᱫ ᱠᱚ ᱢᱮᱱᱟ ᱦᱳ ᱤᱧ ᱵᱟᱵᱟ ᱤᱧ ᱜᱚᱜᱚ ᱫᱚᱢᱮ ᱯᱟᱹᱣᱨᱟᱹ ᱜᱤ ᱧᱩᱭᱟ ᱛᱚ ᱤᱧᱦᱚᱸ ᱠᱟᱹᱴᱤᱡ ᱤᱧ ᱧᱩ ᱞᱮᱜᱟᱭᱟ ᱴᱮᱥᱴ ᱞᱮᱜᱟᱭᱟᱹᱧ ᱟᱫᱚ ᱩᱱᱤ ᱡᱩᱫᱤ ᱛᱤᱦᱤᱧ ᱢᱤᱫ ᱫᱚᱢᱮ ᱧᱩ ᱠᱮᱫᱟ ᱴᱮᱥ ᱠᱮᱫᱟᱭ, ᱚᱱᱟ ᱫᱚ ᱦᱟᱸᱜ ᱦᱮᱸ ᱡᱟᱦᱟᱸ ᱞᱮᱠᱟ ᱦᱩᱭᱱᱟ ᱟᱨ ᱢᱤᱫ ᱫᱤᱱ ᱮ ᱴᱮᱥᱴ ᱞᱟᱜᱟᱭᱟ ᱚᱱᱟ ᱫᱚ ᱦᱟᱸᱜ ᱢᱚᱱᱮᱨ ᱢᱚᱛᱚᱱ ᱦᱩᱭᱩᱜᱼᱟ ᱟᱨ ᱢᱤᱫ ᱫᱤᱱ ᱧᱩᱭᱟ ᱫᱚ ᱩᱱᱤ ᱫᱚ ᱥᱩᱭᱟᱹᱨ ᱢᱚᱛᱚᱱ ᱦᱩᱭᱩᱜ ᱛᱟᱭᱟ ᱦᱳᱭᱥᱮ ᱟᱫᱚ ᱚᱱᱠᱟ ᱤᱱᱠᱟ ᱛᱤᱜᱤ ᱟᱵᱚ ᱥᱟᱱᱛᱟᱲ ᱥᱚᱢᱟᱡᱽ ᱨᱮᱱᱟᱜ ᱫᱚ ᱦᱚᱸ ᱢᱟᱱᱮ ᱚᱠᱟᱴᱟᱜ ᱥᱤᱠᱷᱱᱟᱹᱛ ᱥᱮ ᱥᱮᱪᱮᱫ ᱫᱚ ᱵᱟᱝᱠᱚ ᱧᱟᱢᱮᱫᱼᱟ ᱟᱫᱚ ᱩᱱᱠᱩ ᱫᱚ ᱛᱷᱚᱲᱟ ᱜᱟᱱ ᱵᱚᱭᱚᱥ ᱮ ᱠᱩᱞᱟᱹᱣ ᱠᱮᱫᱟ ᱟᱴᱷᱚᱨᱚ ᱵᱚᱪᱷᱚᱨ ᱠᱩᱞᱟᱹᱣ ᱱᱟ ᱯᱮᱱ ᱠᱟᱨᱰ, ᱵᱷᱳᱴ ᱠᱟᱨᱰ ᱵᱮᱱᱟᱣᱮᱱ ᱛᱟᱭᱟ ᱛᱚ ᱩᱱᱤ ᱫᱚ ᱪᱮᱫ ᱮ ᱪᱤᱠᱟᱹᱭᱟ ᱠᱟᱹᱢᱤ ᱫᱤᱥᱚᱢ ᱠᱩ ᱫᱟᱹᱲ ᱮᱭᱟᱜ ᱠᱟᱹᱢᱤ ᱫᱤᱥᱟᱹᱢ ᱠᱷᱚᱡ᱾ ᱦᱳᱭ ᱠᱟᱹᱢᱤ ᱫᱤᱥᱚᱢ ᱨᱮᱫᱚ ᱟᱭᱢᱟ ᱞᱮᱠᱟᱱ ᱜᱷᱚᱴᱚᱱᱟ ᱠᱚ ᱜᱷᱚᱴᱟᱜ ᱠᱟᱱᱟ ᱦᱳᱭ ᱥᱮ ᱦᱚᱲ ᱠᱚ ᱜᱩᱡᱩᱜ ᱠᱟᱱᱟ ᱟᱨ ᱤᱭᱟᱹ ᱚᱱᱠᱟ ᱯᱚᱭᱥᱟ ᱴᱟᱠᱟ ᱠᱚᱠᱚ ᱠᱟᱢᱟᱣ ᱫᱟ ᱜᱟᱛᱮ ᱜᱟᱛᱮ ᱠᱚ ᱤᱭᱟᱹ ᱧᱩᱭ ᱫᱟᱠᱩ ᱵᱟᱹᱲᱤᱡ ᱵᱮᱵᱚᱦᱟᱨ ᱠᱚ ᱪᱮᱫ ᱮᱫ ᱠᱟᱱᱟ ᱠᱚ ᱦᱳᱭᱥᱮ
ᱟᱨ ᱜᱚᱝᱠᱮ ᱜᱚᱝᱠᱮ ᱟᱸᱡᱚᱢ ᱵᱤᱱ ᱦᱮᱸ ᱞᱟᱹᱭ ᱫᱟᱹᱞᱤᱧ ᱢᱟᱱᱮ ᱡᱮᱢᱚᱱ ᱮ ᱪᱟᱞᱟᱜ ᱠᱟᱱᱟ ᱠᱚ ᱯᱚᱭᱥᱟ ᱴᱟᱠᱟ ᱫᱚ ᱠᱟᱢᱟᱣ ᱫᱚ ᱚᱠᱚᱭ ᱫᱚ ᱠᱟᱢᱟᱣᱤᱡ ᱫᱚ ᱠᱟᱢᱟᱣᱮᱫ ᱜᱮᱭᱟᱭ ᱚᱠᱚᱭ ᱫᱚ ᱠᱟᱹᱢᱤᱭ ᱮᱫᱟᱭ ᱚᱛᱷᱚᱪᱚ ᱦᱮᱸ
ᱠᱟᱹᱢᱤ ᱭᱮ-ᱟ᱾
ᱦᱮᱸ ᱠᱟᱹᱢᱤ ᱠᱟᱛᱮᱜ ᱦᱮᱸ ᱠᱟᱹᱢᱤᱭ ᱫᱟᱭ ᱛᱟᱯᱚᱨᱮ ᱣᱟᱹᱨ ᱡᱚᱠᱷᱚᱱ ᱚᱲᱟᱜ ᱦᱤᱡᱩᱜ ᱠᱟᱱᱟ ᱩᱱᱫᱚ ᱟᱸᱨᱚ ᱯᱚᱭᱥᱟ ᱠᱩᱞ ᱦᱩᱭᱩᱜ ᱠᱟᱱᱟ ᱚᱲᱟᱜ
ᱦᱳᱭ ᱦᱳᱭ ᱦᱳ ᱵᱟᱠᱷᱟᱡ ᱵᱟᱠᱷᱟᱡ ᱫᱚ ᱦᱳᱭ ᱚᱸᱰᱮ ᱠᱚ ᱠᱟᱹᱢᱤᱭᱟ ᱮᱢᱚᱱ ᱛᱮᱠᱚ ᱛᱟᱸᱦᱮᱱᱟ ᱠᱚ ᱛᱷᱚᱲᱟ ᱫᱤᱱ ᱠᱚ ᱠᱟᱹᱢᱤᱭᱟ ᱟᱹᱰᱤ ᱫᱤᱱ ᱠᱚ ᱡᱤᱨᱟᱹᱣ ᱜᱮᱠᱚ ᱛᱟᱦᱮᱱᱟ ᱦᱳᱭ ᱥᱮ ᱟᱨ ᱠᱚᱲᱟ ᱠᱚ ᱠᱚᱲᱟ ᱠᱚ ᱥᱮᱱ ᱠᱚᱜᱼᱟ ᱠᱚ ᱯᱟᱴᱤᱭᱟ ᱠᱚ
ᱦᱩᱸ ᱦᱩᱸ ᱦᱩᱸ ᱦᱩᱸ
ᱯᱟᱴᱤ ᱵᱟᱲᱟᱭᱟ ᱠᱚ ᱟᱫᱚ ᱚᱱᱟᱛᱮ ᱚᱱᱟ ᱠᱚ ᱵᱩᱥᱛᱩ ᱫᱚ ᱵᱟᱝ ᱴᱷᱤᱠᱚᱜᱼᱟ ᱟᱨ ᱠᱟᱹᱢᱤ ᱴᱤᱥᱮᱢ ᱫᱤᱥᱚᱢ ᱪᱟᱞᱟᱜ ᱠᱚᱫᱚ ᱵᱟᱭ ᱴᱷᱤᱠᱚᱜᱚᱜᱼᱟ ᱚᱱᱠᱟ ᱫᱚᱨᱠᱟᱨ ᱢᱮᱱᱟᱜᱼᱟ᱾ ᱢᱮᱱᱟᱜᱼᱟ ᱚᱲᱟᱜ ᱨᱮᱜᱮ ᱠᱟᱹᱢᱤ ᱯᱮ ᱚᱲᱟᱜ ᱨᱮᱜᱮ ᱠᱟᱹᱢᱤ ᱯᱮ ᱡᱚᱢ ᱯᱮ ᱟᱨ ᱚᱞᱚᱜ ᱯᱟᱲᱦᱟᱜ ᱠᱚ ᱵᱮᱱᱟᱣ ᱯᱮ ᱜᱤᱫᱽᱨᱟᱹ ᱠᱚᱠᱚ ᱜᱟᱭᱤᱰ ᱠᱚᱯᱮ ᱦᱳᱭ ᱥᱮ
ᱦᱩᱸ ᱦᱩᱸ ᱟᱫᱚ ᱜᱚᱢᱠᱮ ᱚᱱᱟ ᱠᱚ ᱡᱤᱱᱤᱥ ᱫᱚ ᱟᱵᱚᱣᱟᱜ ᱫᱚ ᱡᱮᱢᱚᱱ ᱚᱱᱟ ᱠᱚᱨᱮᱜᱮ ᱫᱚᱢᱮ ᱰᱷᱤᱞᱟᱹᱜ ᱠᱟᱱ ᱛᱟᱵᱚᱱᱟ ᱦᱮᱸ ᱥᱮ ᱵᱟᱝ ᱟᱫᱚ ᱩᱱᱠᱩ ᱚᱱᱱᱚ ᱤᱭᱟᱹ ᱠᱚᱣᱟᱜ ᱫᱚ ᱚᱱᱟ ᱠᱚᱫᱚ᱾ ᱥᱮ ᱡᱷᱚᱛᱚ ᱜᱮ ᱢᱟᱱᱮ ᱥᱤᱠᱩᱨᱤᱴᱤ ᱞᱮᱠᱟ ᱠᱚ ᱫᱚᱦᱚ ᱠᱟᱫᱟ ᱦᱮᱸ ᱥᱮ ᱵᱟᱝ
ᱦᱳᱭ ᱦᱳᱭ
ᱡᱮ ᱡᱟᱥᱮ ᱚᱱᱟ ᱞᱤᱢᱤᱴᱱ ᱡᱟᱸᱦᱟᱱᱟᱜ ᱜᱮ ᱞᱤᱢᱤᱴ ᱛᱮᱠᱚ ᱠᱷᱚᱨᱪᱟᱭᱟ ᱦᱮᱸ᱾
ᱚᱸ-ᱡ ᱾
ᱡᱷᱚᱛᱚ ᱦᱚᱸ ᱟᱨ ᱜᱚᱝᱠᱮ ᱢᱤᱫᱴᱮᱱ ᱤᱭᱟᱹᱭ ᱫᱟᱞᱤᱧ ᱡᱮ ᱟᱵᱚᱨᱮᱱ ᱫᱚ ᱮᱢᱱᱤ ᱛᱮᱜᱮ ᱜᱚᱝᱠᱮ ᱞᱟᱦᱟ ᱛᱮᱫᱢᱟ ᱚᱱᱠᱟ ᱜᱚᱜᱚ ᱛᱟᱠᱚ ᱚᱱᱠᱟ ᱫᱟᱹᱭ ᱛᱟᱠᱚ ᱦᱮᱸ ᱥᱮ ᱵᱟᱝ ᱛᱟᱦᱞᱮ ᱩᱱᱠᱩ ᱫᱚ ᱞᱟᱦᱟ ᱛᱮᱫᱚ ᱚᱱᱠᱟ ᱢᱟᱱᱮ ᱡᱷᱚᱛᱚ ᱜᱮ ᱠᱟᱹᱴᱤᱡ ᱢᱟᱱᱮ ᱯᱚᱭᱥᱟ ᱠᱷᱚᱨᱪ ᱯᱚᱭᱥᱟ ᱠᱚᱦᱚᱸ ᱚᱱᱟ ᱵᱟᱝ ᱛᱟᱦᱮᱸ ᱠᱟᱱᱟ ᱩᱱᱟᱹᱜ ᱠᱟᱛᱷᱟ ᱫᱚ ᱠᱟᱹᱢᱤ ᱠᱟᱛᱮ ᱦᱮᱸ ᱦᱮᱸ ᱠᱟᱹᱢᱤ ᱠᱟᱛᱮᱜ ᱠᱚ ᱡᱚᱢ ᱟᱠᱟᱫᱟ ᱛᱟᱞᱦᱮ ᱚᱱᱟ ᱦᱤᱥᱟᱹᱵ ᱛᱮᱦᱚᱸ ᱵᱟᱝᱠᱚ ᱯᱟᱲᱦᱟᱣ ᱠᱟᱫᱟ ᱦᱮᱸ ᱥᱮ ᱵᱟᱝ ᱵᱟᱝᱠᱚ ᱫᱟᱲᱮ ᱠᱟᱫᱟ᱾ ᱠᱤᱱᱛᱩ ᱱᱤᱛᱚᱜ ᱚᱱᱟ ᱚᱱᱟᱜᱮ ᱢᱟᱱᱮ ᱧᱮᱞᱚᱜ ᱠᱟᱱᱟ ᱟᱫᱚ ᱠᱤᱪᱷᱩ ᱠᱤᱪᱷᱩ ᱤᱭᱟᱹ ᱫᱚ ᱡᱮᱢᱚᱱ ᱵᱟᱹᱵᱩ ᱢᱟᱹᱭ ᱛᱟᱠᱚ ᱠᱟᱹᱴᱤᱡ ᱠᱟᱹᱴᱤᱡ ᱚᱲᱟᱜ ᱨᱮᱱ ᱩᱱᱠᱩ ᱫᱚ ᱟᱫᱚ ᱢᱟᱱᱮ ᱡᱩᱫᱤ ᱵᱟᱵᱟ ᱦᱚᱲᱮ ᱵᱟᱲᱟᱭ ᱠᱷᱟᱱ ᱜᱚᱜᱚ ᱦᱚᱲ ᱫᱚᱚ ᱵᱟᱭ ᱵᱟᱲᱟᱭᱟ ᱥᱮ ᱛᱟᱦᱚᱞᱮ ᱚᱸᱰᱮ ᱟᱫᱚ ᱦᱮᱸ ᱚᱸᱰᱮ ᱫᱚ ᱟᱫᱚ ᱡᱩᱫᱤ ᱵᱟᱵᱟ ᱦᱚᱲ ᱯᱟᱹᱣᱨᱟᱹ ᱠᱚ ᱧᱩ ᱠᱟᱛᱮᱫ ᱡᱩᱫᱤ ᱵᱟᱭ ᱟᱭᱩᱵ ᱜᱮ ᱢᱟᱱᱮ ᱵᱟᱭ ᱦᱮᱡ ᱞᱮᱱᱟ ᱟᱨᱠᱤ ᱡᱟᱦᱟᱸ ᱞᱮᱠᱟᱨ ᱟᱸᱜᱟ ᱠᱮᱫᱟᱭ ᱛᱟᱦᱞᱮ ᱚᱸᱰᱮ ᱫᱚ ᱚᱠᱚᱭᱮ ᱜᱟᱭᱤᱴᱭᱟ ᱩᱱᱤ ᱡᱟᱦᱟᱸᱭ ᱵᱟᱹᱵᱩ ᱠᱟᱹᱴᱤᱡ ᱠᱟᱹᱴᱤᱡ
ᱦᱳᱭ ᱦᱳᱭ ᱚᱱᱟ ᱚᱱᱟ ᱜᱮᱪ ᱞᱤᱧ ᱞᱟᱹᱭᱮᱫᱼᱟ ᱞᱤᱧ ᱚᱠᱚᱭ ᱜᱟᱭᱤᱰ ᱠᱚᱣᱟ ᱩᱱᱤ ᱜᱤᱫᱽᱨᱟᱹ ᱫᱚ ᱢᱟ ᱜᱚᱜᱚ ᱦᱚᱲ ᱢᱟ ᱯᱟᱲᱦᱟᱜ ᱵᱟᱠᱚ ᱵᱟᱰᱟᱭᱟ ᱵᱟᱵᱟ ᱦᱚᱸᱠᱚ ᱵᱟᱰᱟᱭ ᱟᱫᱚ ᱩᱱᱤ ᱢᱟ ᱵᱷᱩᱞ ᱠᱟᱛᱮ ᱧᱤᱫᱟᱹᱭ ᱦᱤᱡᱩᱜ ᱜᱤᱫᱽᱨ ᱢᱟ ᱤᱱᱟᱹᱜ ᱛᱮ ᱢᱟᱭ ᱡᱟᱹᱯ ᱯᱤᱛ ᱟᱫᱚ ᱛᱚᱵᱮ ᱩᱱᱤ ᱫᱚ ᱚᱠᱚᱭ ᱯᱟᱲᱦᱟᱣ ᱫᱚᱭ ᱞᱟᱹᱭᱟ
ᱦᱸ ᱦᱩᱸ ᱦᱩᱸ ᱚᱠᱚᱭ ᱥᱮᱬᱟᱭ ᱟᱫᱚ ᱟᱡᱜᱮ ᱟ- ᱢᱟᱱᱮ ᱟᱭ ᱟᱭ ᱜᱚᱜᱚ ᱢᱟ ᱵᱟᱭ ᱵᱟᱲᱟᱭᱟ ᱛᱟᱦᱮ ᱚᱱᱟᱜᱮ ᱠᱟᱹᱴᱤᱡ ᱟᱫᱚ ᱪᱮᱫ ᱮ ᱞᱟᱹᱭᱟ ᱦᱮᱸ ᱵᱷᱩᱞ ᱡᱩᱫᱤ ᱯᱟᱲᱦᱟᱜ ᱠᱟᱱᱟᱭ ᱵᱷᱩᱞ ᱜᱮ ᱟᱫᱚ ᱩᱱᱤ ᱫᱚ ᱦᱮᱸ
ᱚᱱᱟᱛᱮ ᱱᱤᱛᱚᱜ ᱟᱹᱞᱤᱧᱟᱜ ᱢᱮᱱ ᱫᱚ ᱱᱚᱣᱟ ᱠᱟᱱᱟ ᱡᱮ ᱱᱤᱛᱚᱜ ᱫᱚ ᱠᱩᱲᱤ ᱦᱚᱲ ᱥᱮ ᱢᱟᱹᱭ ᱛᱟᱠᱚ ᱠᱚᱦᱚᱸ ᱫᱚᱢᱮ ᱯᱟᱲᱦᱟᱣ ᱚᱪᱚ ᱠᱚ ᱡᱟᱹᱨᱩᱲᱟ ᱩᱱᱠᱩ ᱠᱩ ᱯᱟᱲᱦᱟᱣ ᱞᱮᱠᱷᱟᱱ ᱜᱤ ᱟᱵᱚ ᱥᱚᱢᱟᱡ ᱡᱩᱫᱤ ᱟᱫᱚ ᱢᱚᱡᱽ ᱦᱩᱭᱩᱜᱼᱟ ᱪᱮᱫᱟᱜ ᱥᱮ ᱩᱱᱠᱩ ᱡᱟᱦᱟᱸᱭ ᱢᱤᱫᱴᱮᱡ ᱜᱷᱟᱨᱚᱧᱡᱽ ᱨᱮ ᱢᱤᱫᱴᱮᱡ ᱵᱦᱩ ᱠᱩᱲᱤ ᱵᱮᱱᱟ ᱟᱭ ᱟᱫᱚ ᱩᱱᱠᱩ ᱚᱲᱟᱜ ᱨᱮᱫᱚᱸ ᱟᱡᱱᱮᱱ ᱜᱤᱫᱽᱨᱟᱹ ᱡᱚᱱᱚᱢ ᱠᱚᱣᱟ ᱥᱮ ᱛᱚ ᱩᱱᱤ ᱜᱚᱜᱚ ᱜᱮ ᱦᱟᱸᱜ ᱞᱟᱹᱭ ᱠᱚᱣᱟ ᱜᱤᱫᱽᱨᱟᱹ ᱯᱟᱲᱦᱟᱜ ᱫᱚ ᱡᱩᱫᱤ ᱛᱤᱱ ᱦᱟᱹᱵᱤᱡ ᱠᱩᱲᱤ ᱵᱟᱠᱚ ᱯᱟᱲᱦᱟᱣ ᱦᱚᱪᱚ ᱠᱚᱣᱟ ᱩᱱ ᱦᱟᱹᱵᱤᱡ ᱫᱚ ᱱᱟᱦᱟᱜ ᱚᱲᱟᱜ ᱨᱮᱱ ᱜᱤᱫᱽᱨᱟᱹ ᱠᱚᱫᱚ ᱚᱠᱚᱭ ᱦᱚᱸ ᱵᱟᱠᱚ ᱜᱟᱭᱤᱰ ᱠᱚᱣᱟ ᱵᱟᱹᱲᱤᱡ ᱜᱮᱠᱚ ᱪᱟᱞᱟᱜᱼᱟ ᱟᱨ ᱠᱩᱲᱤ ᱦᱚᱲ ᱡᱩᱫᱤ ᱠᱚ ᱯᱟᱲᱦᱟᱣ ᱞᱮᱠᱷᱟᱱ ᱜᱚᱜᱚ ᱛᱟᱠᱚ ᱠᱚ ᱯᱟᱲᱦᱟᱣ ᱞᱮᱠᱷᱟᱱ ᱛᱚᱵᱮ ᱚᱞᱚᱜ ᱯᱟᱲᱦᱟᱜ ᱜᱤᱫᱽᱨᱟᱹ ᱫᱚ ᱚᱴᱳᱢᱮᱴᱤᱠ ᱟᱠᱚ ᱜᱟᱭᱤᱰᱚᱜᱼᱟ ᱠᱚ ᱡᱚᱛᱚ ᱦᱚᱲ ᱠᱚ ᱵᱟᱰᱟᱭᱟ ᱡᱮ ᱩᱱᱠᱩ ᱫᱚ ᱚᱞᱚᱜ ᱯᱟᱲᱦᱟᱜ ᱜᱚᱜᱚ ᱦᱚᱲ ᱠᱟᱱᱟᱭ ᱢᱮᱱᱛᱮ
ᱦᱮᱸ ᱦᱮᱸ ᱟᱫᱚ ᱜᱚᱝᱠᱮ ᱛᱟᱯᱚ ᱦᱮᱸ ᱟᱹᱞᱤᱧ ᱞᱤᱧ ᱞᱤᱧ ᱞᱟᱹᱭᱫᱟ ᱱᱚᱣᱟ ᱨᱮᱭᱟᱜ ᱠᱟᱛᱷᱟ ᱞᱤᱧ ᱨᱡ ᱮᱫ ᱵᱮᱱᱟ ᱢᱮᱱᱫᱟᱞᱤᱧ ᱡᱮ ᱜᱚᱜᱚ ᱦᱚᱲ ᱛᱟᱠᱚ ᱜᱮᱛᱚ ᱯᱨᱚᱛᱷᱚᱢ ᱢᱟᱱᱮ ᱯᱨᱚᱛᱷᱚᱢ- ᱛᱚ ᱢᱟᱱᱮᱵ ᱡᱟᱦᱟᱸᱭ ᱞᱩᱞᱩ ᱤᱭᱟᱹ ᱛᱟᱠᱚ ᱵᱟᱹᱵᱩ ᱛᱟᱠᱚ ᱢᱟᱹᱭ ᱛᱟᱠᱚ ᱩᱱᱠᱩ ᱫᱚ ᱯᱨᱚᱛᱷᱚᱢᱚᱛᱚ ᱜᱚᱜᱚ ᱦᱚᱲ ᱴᱷᱮᱱ ᱜᱮᱛᱚ ᱠᱚ ᱥᱮᱬᱟᱭᱟ ᱥᱮ
ᱦᱳᱭ ᱦᱳᱭ ᱦᱳᱭ ᱚᱱᱟ ᱢᱟᱞᱤᱧ ᱴᱷᱤᱠ ᱟᱠᱟᱫ ᱟᱫᱚ ᱟᱵᱚ ᱵᱚᱱ ᱧᱮᱞ ᱠᱮᱭᱟ ᱜᱚᱜᱚ ᱦᱚᱲ ᱜᱮᱮ ᱡᱩᱫᱤ ᱥᱤᱠᱠᱷᱟ ᱵᱟᱹᱱᱩᱜᱼᱟ ᱥᱤᱠᱷᱱᱟᱹᱛ ᱵᱟᱹᱱᱩᱜᱼᱟ ᱟᱫᱚ ᱜᱤᱫᱽᱨᱟᱹ ᱫᱚ ᱪᱮᱫ ᱠᱚ ᱪᱮᱫᱟ ᱦᱳᱭ ᱥᱮ
ᱦᱳᱭ ᱦᱳᱭ ᱦᱮᱸ
ᱚᱱᱟᱛᱮ ᱮᱠᱫᱚᱢ ᱟᱹᱰᱤ ᱤᱢᱯᱚᱴᱮᱱ ᱢᱮᱱᱟᱜᱼᱟ ᱡᱮ ᱢᱟᱹᱭ ᱜᱤᱫᱽᱨᱟᱹ ᱫᱚᱠᱚ ᱠᱚ ᱚᱞᱚᱜ ᱯᱟᱲᱦᱟᱣ ᱦᱚᱪᱚ ᱠᱚ ᱩᱱᱠᱩ ᱨᱮᱭᱟᱜ ᱡᱟᱹᱨᱩᱲ ᱟᱨ ᱵᱷᱟᱜᱤ ᱴᱷᱤᱠ ᱡᱮᱢᱚᱱ ᱠᱚ ᱪᱮᱫ ᱢᱟ ᱟᱨ ᱡᱚᱛᱚ ᱦᱚᱲᱜᱤ ᱵᱟᱹᱵᱩ ᱛᱟᱠᱚ ᱠᱚ ᱵᱟᱹᱦᱩ ᱠᱚ ᱧᱟᱢ ᱠᱚ ᱫᱚᱨᱠᱟᱨ ᱚᱞᱚᱜ ᱯᱟᱲᱦᱟᱜ ᱦᱚᱲ ᱜᱮ ᱚᱞᱚᱜ ᱯᱟᱲᱦᱟᱜ ᱵᱮᱜᱚᱨ ᱛᱮᱫᱚ ᱵᱟᱭ ᱦᱩᱭᱩᱜᱼᱟ ᱱᱮᱛᱟᱨ ᱡᱟᱦᱟᱸ ᱛᱤᱱᱟᱹᱜ ᱜᱮ ᱤᱭᱟᱹ ᱦᱩᱭᱩᱜ ᱮᱠᱫᱚᱢ ᱵᱟᱝ ᱴᱷᱤᱠᱩᱜᱚᱜᱼᱟ
ᱦᱮᱸ ᱟᱫᱚ ᱜᱚᱢᱠᱮ ᱦᱮᱸ ᱟᱫᱚ ᱜᱚᱢᱠᱮ ᱱᱮᱛᱟᱨ ᱫᱚ ᱟᱫᱚ ᱢᱟᱱᱮ ᱡᱚᱛ ᱜᱩᱞᱟᱹᱱ ᱱᱮᱛᱟᱨ ᱫᱚ ᱤᱭᱟᱹ ᱦᱮᱡ ᱠᱟᱱᱟ ᱢᱟᱱᱮ ᱡᱚᱛᱚ ᱜᱩᱞᱟᱹᱱ ᱜᱟᱨᱡᱮᱱ ᱠᱚᱠᱚ ᱥᱤᱠᱷᱱᱟᱹᱛ ᱠᱟᱱᱟ ᱦᱮᱸ ᱟᱨ ᱡᱚᱛ ᱜᱩᱞᱟᱹᱱ ᱜᱮ ᱢᱟᱱᱮ ᱵᱟᱯᱞᱟ ᱤᱭᱟᱹ ᱠᱚ ᱦᱩᱭᱩᱜ ᱠᱟᱱᱟ ᱥᱮ ᱛᱚᱛᱚ ᱦᱮᱸ ᱢᱚᱴᱟᱢᱩᱴᱤ ᱠᱚᱢ ᱵᱮᱥᱤ ᱫᱚ ᱯᱟᱲᱦᱟᱜ ᱠᱟᱱ ᱜᱮᱭᱟ ᱠᱚ ᱢᱟᱱᱮ ᱞᱟᱦ ᱞᱟᱦᱟ ᱠᱷᱚᱱᱟᱜ ᱫᱚ ᱵᱩᱦᱩᱴᱟᱜ ᱜᱮ ᱜᱚᱝᱠᱮ ᱤᱭᱟᱹᱠ ᱟᱯᱰᱮᱴ ᱟᱠᱟᱱᱟ ᱦᱮᱸᱥᱮ ᱵᱟᱝ ᱪᱮᱫ ᱵᱮᱱ ᱞᱟᱹᱭᱟ ᱦᱮᱸ
ᱟᱯᱰᱮᱴ ᱠᱟᱱᱟ ᱱᱤᱛᱚᱜ ᱫᱚ ᱦᱟᱸᱜ ᱡᱚᱛᱚ ᱦᱚᱲ ᱨᱮᱱ ᱜᱮ ᱠᱩᱲᱤ ᱜᱤᱫᱽᱨᱟᱹ ᱠᱚ ᱠᱚᱲᱟ ᱜᱤᱫᱽᱨᱟᱹ ᱠᱚ ᱡᱚᱛᱚ ᱦᱚᱲ ᱜᱮᱠᱚ ᱯᱟᱲᱦᱟᱣ ᱦᱚᱪᱚᱭᱮᱫ ᱠᱚᱣᱟ ᱱᱮᱛᱟᱨᱟᱜ ᱡᱩᱜᱽ ᱨᱮᱫᱚ ᱦᱳᱭ ᱟᱨ ᱡᱚᱛᱚ ᱦᱚᱲ ᱜᱮᱠᱚ ᱠᱟᱹᱢᱤ ᱫᱟᱲᱮᱭᱟᱜ ᱠᱟᱱᱟ ᱥᱚᱢᱟᱱ ᱜᱮ ᱚᱫᱷᱤᱠᱟᱨ ᱢᱮᱱᱟᱜ ᱛᱟᱠᱚᱣᱟ ᱥᱮ
ᱦᱮᱸ ᱦᱮᱸ ᱦᱮᱸ
ᱦᱳᱭ ᱦᱳᱭ ᱟᱫᱚ ᱚᱱᱟᱛᱮ ᱡᱚᱛᱚ ᱦᱚᱲ ᱜᱮ ᱵᱷᱟᱜᱤ ᱜᱮᱠᱚ ᱯᱟᱲᱦᱟᱜ ᱠᱟᱱᱟ ᱠᱚ ᱚᱞ ᱯᱟᱲᱦᱟᱜ ᱠᱟᱱᱟ ᱠᱚ
ᱦᱩᱸ ᱦᱩᱸ ᱦᱩᱸ
ᱚᱱᱟᱜ ᱜᱮ ᱢᱚᱸᱡᱽ ᱦᱩᱭᱩᱜᱼᱟ ᱜᱚᱝᱠᱮ ᱡᱚᱛᱚ ᱦᱚᱲ ᱠᱚ ᱯᱟᱲᱦᱟᱣ ᱞᱮᱠᱷᱟᱱ ᱜᱮ ᱥᱩᱵᱤᱫᱷᱟ ᱫᱚ ᱵᱮᱼᱟ ᱟᱵᱚᱣᱟᱜ ᱥᱚᱢᱟᱡᱽ ᱥᱟᱶᱛᱟ ᱠᱚ ᱟ ᱤᱭᱟᱹ ᱦᱟᱨᱟ ᱨᱟᱠᱟᱵᱚᱜ ᱨᱮᱭᱟᱜ ᱦᱚᱸ ᱩᱥᱟᱨᱟ ᱢᱤᱫᱴᱮᱱ ᱫᱟᱣ ᱮ ᱧᱟᱢᱟ ᱟᱨ ᱩᱱᱠᱩ ᱦᱚᱸ ᱡᱚᱛᱚ ᱦᱚᱲ ᱜᱮ ᱦᱩᱫᱤᱥ ᱠᱚ ᱛᱟᱦᱮᱱᱚᱜ ᱛᱮ ᱵᱷᱟᱹᱜᱤ ᱜᱮᱠᱚ ᱠᱚᱨᱟᱣᱟᱠᱚ ᱟᱨ ᱡᱚᱛᱚ ᱦᱚᱲ ᱜᱮ ᱢᱟ ᱚᱱᱟ ᱜᱮᱵᱚᱱ ᱪᱮᱫᱚᱜ ᱵᱚᱱ ᱜᱚᱴᱟᱭᱟ ᱛᱚᱵᱮ ᱥᱮᱱ ᱟᱵᱚ ᱦᱚᱸ ᱫᱤᱠᱩ ᱡᱟᱹᱛ ᱞᱮᱠᱟᱜᱮ ᱟᱨᱟᱢ ᱛᱮᱜᱮ ᱵᱚᱱ ᱛᱟᱦᱮᱸ ᱫᱟᱲᱮᱭᱟᱜᱼᱟ ᱟᱨ ᱚᱲᱟᱜ ᱠᱚᱨᱮ ᱜᱮᱵᱚᱱ ᱛᱟᱦᱮᱸ ᱫᱟᱲᱮᱭᱟᱜᱼᱟ ᱵᱤᱡᱽᱱᱮᱥ ᱵᱚᱱ ᱪᱟᱞᱟᱣ ᱫᱟᱲᱮᱭᱟᱜᱼᱟ ᱯᱟᱭᱥᱟ ᱵᱚᱱ ᱤᱱᱠᱚᱢᱟ ᱟᱫᱚ ᱵᱟᱵᱩᱱ ᱯᱟᱲᱦᱟᱣ ᱞᱮᱠᱷᱟᱱ ᱫᱚ ᱦᱟᱸᱜ ᱵᱟᱵᱚᱱ ᱠᱚᱨᱟᱣ ᱫᱟᱲᱮᱭᱟᱜᱼᱟ ᱚᱱᱟ ᱵᱚᱥᱛᱩ ᱫᱚ ᱟᱵᱚ ᱢᱟ ᱯᱟᱹᱨᱣᱟᱹ ᱧᱩ ᱨᱮᱜᱮ ᱵᱩᱞ ᱜᱮᱵᱚᱱ ᱛᱟᱦᱮᱱ ᱟᱫᱚ ᱪᱮᱠᱟ ᱛᱮᱵᱚᱱ ᱠᱚᱨᱟᱣᱟ ᱦᱳᱭᱥᱮ
ᱜᱚᱝᱠᱮ ᱛᱟᱦᱚᱞᱮ ᱢᱟ ᱱᱤᱭᱟᱹ ᱵᱮᱲᱟ ᱫᱚ ᱱᱚᱝᱠᱟ ᱜᱮ ᱦᱮᱸ
ᱦᱩᱸ ᱦᱩᱸᱩᱸ ᱴᱷᱤᱠ ᱜᱮᱭᱟ ᱴᱷᱤᱠ ᱜᱮᱭᱟ
ᱚ